ᱦᱩᱸ ᱦᱮᱞᱳ, ᱦᱳᱭ ᱦᱮᱞᱳ, ᱦᱳᱭ ᱜᱚᱝᱠᱮ ᱡᱚᱦᱟᱨ ᱜᱮ᱾ ᱦᱳᱭ ᱜᱚᱝᱠᱮ ᱡᱚᱦᱟᱨ ᱜᱮ ᱟᱨᱠᱤ, ᱟᱪᱪᱷᱟ ᱪᱤᱫᱠᱟ ᱦᱮᱱᱟᱜ ᱵᱤᱱᱟ? ᱦᱳᱭ ᱜᱚᱝᱠᱮ ᱟᱞᱤᱧ ᱦᱚᱸ ᱱᱟᱯᱟᱭ ᱜᱮ ᱟᱨ ᱚᱲᱟᱜ ᱦᱚᱲ ᱦᱚᱸ ᱱᱟᱯᱟᱭ ᱜᱮ ᱦᱮᱱᱟᱜ ᱠᱚᱣᱟ ᱪᱮ, ᱟᱨ ᱟᱵᱮᱱ ᱜᱮ ᱚᱠᱟᱞᱮᱠᱟ? ᱦᱳᱭ ᱟᱹᱞᱤᱧ ᱦᱚᱸ ᱱᱟᱯᱟᱭ ᱜᱮᱭᱟᱞᱤᱧ ᱟᱨ ᱡᱚᱛᱚ ᱜᱮ ᱱᱟᱯᱟᱭ ᱜᱮᱭᱟ ᱠᱚ ᱟᱹᱨᱠᱤ ᱚᱲᱟᱜ ᱠᱚᱨᱮ ᱦᱚᱸ᱾
ᱟᱪᱪᱷᱟ᱾
ᱛᱚ ᱜᱚᱝᱠᱮ ᱪᱮᱫ ᱠᱚᱵᱮᱱ ᱪᱤᱠᱟᱹᱭᱮᱫᱼᱟ ᱱᱤᱛᱚᱜ ᱫᱚ? ᱜᱚᱝᱠᱮ ᱪᱮᱫ ᱦᱚᱸ ᱵᱟᱝ ᱠᱟᱹᱴᱤᱡ ᱡᱚᱢ ᱵᱟᱲᱟ ᱠᱟᱛᱮ ᱠᱟᱹᱴᱤᱡ ᱞᱤᱧ ᱫᱩᱲᱩᱵ ᱠᱟᱱᱟ᱾ ᱦᱩᱸ ᱵᱮᱥ ᱱᱟᱯᱟᱭ ᱜᱮ᱾
ᱦᱳᱭ᱾
ᱟᱪᱪᱷᱟ ᱜᱚᱝᱠᱮ ᱟᱫᱚ ᱠᱟᱹᱴᱤᱡ ᱞᱟᱹᱭᱵᱤᱱ ᱮᱸ ᱮᱸ ᱪᱮᱫ ᱠᱚ ᱥᱟᱛᱟᱢ ᱟᱛᱮᱫ ᱜᱟᱞᱢᱟᱨᱟᱣ ᱞᱮᱱᱠᱷᱟᱱ ᱱᱟᱯᱟᱭᱚᱜᱼᱟ ᱟᱨ ᱠᱤᱱᱛᱩ ᱟᱫᱚ᱾
ᱮᱸ ᱱᱤᱛᱚᱜ ᱟᱜ ᱥᱟᱛᱟᱢ ᱫᱚ ᱟᱨ ᱪᱮᱫ?
ᱜᱚᱝᱠᱮ ᱚᱱᱛᱮ ᱟᱵᱚ ᱢᱟᱱᱮ ᱪᱮᱫ ᱤᱧ ᱞᱟᱹᱭᱟ? ᱱᱤᱭᱟᱹ ᱟᱵᱚ ᱚᱱᱟ ᱫᱮᱥ ᱫᱤᱥᱚᱢ ᱠᱚᱨᱮ ᱱᱚᱝᱠᱟᱱ ᱢᱟᱱᱮ ᱵᱮ ᱢᱟᱱᱮ ᱵᱟᱹᱲᱤᱡ ᱦᱩᱭᱩᱜ ᱠᱟᱱᱟ ᱟᱨ ᱪᱮᱫ᱾ ᱚ ᱦᱩᱸ᱾
ᱮ ᱢᱟᱱᱮ ᱵᱮ ᱵᱟᱹᱲᱤᱡ ᱦᱩᱭᱩᱜ ᱠᱟᱱᱟ ᱪᱮᱫ ᱡᱟᱦᱟᱸᱭ ᱠᱚ ᱢᱟᱱᱮ ᱥᱴᱩᱰᱮᱱᱴ ᱪᱮᱛᱟᱱ ᱨᱮ ᱱᱟᱦᱟᱪᱟᱨ ᱠᱚ ᱦᱩᱭᱩᱜ ᱠᱟᱱᱟ ᱟᱨ ᱪᱮᱫ᱾
ᱦᱩᱸ ᱦᱩᱸ᱾
ᱦᱳᱭ ᱡᱮᱢᱚᱱ ᱡᱟᱦᱟᱸᱱᱟᱜ ᱠᱚ ᱮᱠᱡᱟᱢ ᱠᱚ ᱤᱫᱤ ᱠᱟᱛᱮᱜ ᱚᱱᱟ ᱠᱚᱨᱮ ᱟᱱᱮ ᱞᱤᱠ ᱠᱩ ᱟᱨ ᱪᱮᱫ ᱢᱟᱱᱮ ᱥᱚᱨᱠᱟᱨ ᱠᱚ ᱱᱚᱝᱠᱟ ᱵᱷᱟᱵ ᱛᱮᱱᱟᱜ ᱮᱠᱡᱟᱢ ᱵᱟᱠᱷᱟᱱ ᱵᱟᱠᱷᱟᱱ ᱚᱱᱟ ᱠᱚ ᱞᱤᱠ ᱫᱟ ᱠᱚ ᱥᱟᱶᱛᱮ ᱟᱨ ᱩ ᱠᱩ ᱡᱟᱦᱟᱸ ᱟᱠᱚᱣᱟᱜ ᱵᱟᱹᱲᱛᱤ ᱛᱟᱦᱮᱱᱟ ᱛᱟᱠᱚ ᱩᱱᱠᱩ ᱟᱠᱚ ᱞᱮᱠᱟ ᱢᱟᱱᱮ ᱡᱟᱦᱟᱸ ᱠᱚ ᱥᱚᱴᱷᱤᱠ ᱠᱟᱹᱢᱤ ᱠᱟᱱ ᱛᱠᱚ ᱚᱱᱟ ᱵᱟᱝ ᱠᱚ ᱠᱚᱨᱟᱣᱟ᱾
ᱦᱮᱸ ᱦᱮᱸ᱾
ᱡᱟᱦᱟᱸᱭ ᱜᱚᱢᱠᱮ ᱟᱨ ᱚᱱᱟ ᱥᱟᱶᱛᱮ ᱟᱱᱮ ᱡᱟᱦᱟᱸᱭ ᱠᱚ ᱦᱮᱸ ᱞᱟᱹᱴᱩ ᱞᱟᱹᱴᱩ ᱢᱟᱱᱮ ᱯᱚᱫ ᱨᱮ ᱢᱮᱱᱟᱜ ᱠᱚᱣᱟ, ᱩᱱᱠᱩ ᱟᱠᱚᱣᱟᱜ ᱠᱟᱹᱢᱤ ᱡᱚᱛᱷᱟᱛ ᱞᱮᱠᱟᱛᱮ ᱵᱟᱝ ᱠᱚ ᱠᱟᱹᱢᱤᱭ ᱫᱟ ᱾ ᱥᱟᱶᱛᱮ ᱩᱱᱠᱩ ᱴᱟᱠᱟᱠᱩ ᱢᱟᱱᱮ ᱴᱟᱠᱟ ᱜᱮᱠᱚ ᱦᱟᱛᱟᱣ ᱮᱫᱟ, ᱥᱟᱶᱛᱮ ᱡᱟᱦᱟᱸ ᱠᱩ ᱥᱚᱨᱠᱟᱨᱟᱜ ᱱᱤᱭᱚᱢ ᱠᱟᱱᱟ ᱾ ᱚᱱᱟ ᱵᱟᱝ ᱠᱚ ᱯᱟᱞᱚᱱ ᱮᱫᱟ, ᱥᱟᱶᱛᱮ ᱟᱨ ᱪᱮᱫ ᱢᱟᱱᱮ ᱵᱷᱟᱜᱤ ᱞᱮᱠᱟ ᱵᱟᱝ ᱠᱚ ᱠᱟᱹᱢᱤᱭᱮᱫᱟ ᱟᱨ ᱪᱮᱫ ᱾
ᱟᱪᱪᱷᱟ ᱟᱪᱪᱷᱟ ᱾
ᱛᱟᱦᱚᱞᱮ ᱜᱚᱢᱠᱮ ᱚᱱᱟ ᱠᱚ ᱵᱟᱨᱮ ᱠᱟᱛᱮᱫ ᱜᱮᱞᱟᱝ ᱠᱟᱛᱷᱟᱜᱼᱟ, ᱪᱮᱫ ᱡᱮ ᱚᱱᱟᱠᱚ ᱪᱮᱫ ᱪᱮᱠᱚ ᱪᱮᱠᱟ ᱞᱮᱠᱷᱟᱱ ᱟᱵᱚ ᱵᱚᱱ ᱢᱟᱱᱮ ᱥᱚᱴᱷᱤᱠ ᱤᱭᱟᱹ ᱵᱚᱱ ᱧᱟᱢᱟ ᱟᱨ ᱪᱮᱫ ᱾
ᱦᱮᱸ ᱦᱩᱸ ᱾ ᱥᱟᱹᱨᱤᱜᱮ ᱟᱫᱚ ᱡᱚᱛᱷᱟᱛ ᱜᱮᱵᱮᱱ ᱞᱟᱹᱭ ᱠᱮᱭᱟ ᱜᱚᱢᱠᱮ ᱱᱚᱣᱟ ᱫᱚ ᱟᱹᱰᱤ ᱧᱩᱢᱟᱱᱟᱜ ᱠᱟᱛᱷᱟ ᱠᱟᱱ ᱜᱮᱭᱟ ᱛᱚ᱾ ᱚᱱᱠᱟ ᱞᱮᱠᱟᱛᱮ ᱧᱮᱞ ᱞᱮᱠᱷᱟᱱ ᱫᱚ ᱦᱟᱜ ᱮᱰᱩᱠᱮᱥᱚᱱ ᱫᱚ ᱢᱤᱫᱴᱟᱝ ᱢᱟᱹᱱᱢᱤ ᱡᱤᱭᱚᱱ ᱨᱮ ᱟᱹᱰᱤᱜᱮ ᱥᱮᱪᱮᱫ ᱢᱟᱱᱮ ᱢᱤᱫᱴᱟᱝ ᱥᱮᱪᱮᱫ ᱡᱤᱭᱚᱱ ᱫᱚ ᱥᱮᱪᱮᱫ ᱫᱚ ᱟᱹᱰᱤᱜᱮ, ᱞᱟᱹᱠᱛᱤ ᱜᱮᱭᱟ᱾ ᱢᱟᱱᱮ ᱢᱟᱹᱱᱢᱤ ᱡᱤᱭᱚᱱ ᱨᱮ ᱱᱚᱣᱟ ᱫᱚ ᱤᱥᱩᱴᱩᱰᱮᱱᱴ ᱦᱩᱭᱩᱜ ᱟᱨ ᱜᱚ ᱵᱟᱵᱟ ᱦᱩᱭᱩᱜ ᱥᱮᱬᱟᱱ ᱠᱚ, ᱡᱟᱦᱟᱸ ᱛᱤᱱᱟᱹᱜ ᱠᱚ ᱦᱩᱭᱩᱜ ᱜᱮᱭᱟ ᱟᱨᱠᱤ ᱡᱚᱛᱚ ᱫᱟᱨᱟᱭᱛᱮ ᱥᱮᱪᱮᱫ ᱫᱚ, ᱢᱤᱫᱴᱟᱝ ᱫᱤᱥ ᱦᱩᱫᱤᱥ ᱢᱟᱱᱮ ᱵᱚ ᱵᱩᱡᱷᱟᱹᱣ ᱫᱟᱲᱮᱭᱟ ᱵᱚᱱᱟ ᱟᱨᱠᱤ ᱱᱚᱣᱟ ᱫᱟᱨᱟᱭᱛᱮ ᱥᱮᱪᱮᱫ ᱫᱚ ᱾ ᱦᱮᱸ ᱱᱚᱣᱟ ᱚᱠᱟᱥᱮᱫ ᱪᱮᱫ ᱮᱢ ᱠᱚᱨᱟᱣ ᱞᱮᱠᱷᱟᱱ ᱪᱮᱫ ᱢᱳᱵᱟᱭᱤᱞ ᱢᱤᱫᱴᱟᱝ ᱵᱚᱱ ᱪᱟᱹᱞᱩᱭᱮᱫᱟ, ᱱᱚᱣᱟ ᱢᱤᱫᱴᱟᱝ ᱥᱮᱪᱮᱫ ᱠᱟᱱᱟ ᱵᱟᱢ ᱵᱟᱲᱟᱭ ᱵᱟᱢ ᱪᱟᱹᱞᱩ ᱫᱟᱲᱮᱭᱟᱜᱼᱟ ᱦᱮᱸ ᱾ ᱚᱱᱟ ᱵᱚᱱ ᱥᱮᱪᱮᱫ ᱞᱮᱱᱠᱷᱟᱱ ᱪᱮᱫ ᱟᱭᱢᱟ ᱠᱤᱪᱩ ᱵᱚᱱ ᱪᱟᱹᱞᱩ ᱫᱟᱲᱭᱟᱜᱼᱟ, ᱢᱳᱵᱟᱭᱤᱞ ᱦᱟᱹᱱᱤ ᱱᱟᱹ ᱴᱷᱮᱡ ᱵᱚᱱ ᱯᱷᱳᱱ ᱫᱟᱲᱮᱭᱟᱜᱼᱟ ᱾ ᱥᱮᱪᱮᱫ ᱮᱢᱟᱱ ᱡᱤᱱᱤᱥ ᱠᱟᱱᱟ, ᱢᱟᱹᱱᱢᱤᱭᱟᱜ ᱜᱮᱭᱟᱱ ᱡᱟᱦᱟᱸ ᱫᱚ ᱟᱨᱡᱟᱣᱟᱭ ᱾ ᱥᱟᱶᱛᱮ ᱢᱚᱱᱮ ᱮ ᱢᱤᱫᱴᱟᱝ ᱢᱚᱱᱮ ᱞᱮᱠᱟᱱ ᱢᱚᱱᱮᱭᱟ ᱡᱮ ᱟᱫᱚ ᱦᱚᱲᱢᱚ ᱦᱟᱨᱟ ᱠᱟᱛᱮ ᱮᱫ, ᱡᱟᱦᱟᱸ ᱫᱚ ᱢᱟᱭᱤᱱᱰ ᱨᱮ ᱡᱟᱦᱟᱸᱮ ᱞᱮᱠᱟ ᱦᱤᱡᱩᱜ ᱛᱟᱢᱟ ᱾ ᱦᱮᱸ ᱢᱤᱫᱴᱟᱝ ᱵᱷᱟᱹᱜᱤ ᱦᱚᱲᱮᱢ ᱢᱮᱱᱟᱜᱼᱟ ᱟᱨᱠᱤ ᱥᱮᱪᱮᱫ ᱛᱟᱞᱟᱛᱮ ᱦᱮᱸ ᱾ ᱛᱚ ᱚᱱᱠᱟ ᱞᱮᱠᱟᱛᱮ ᱧᱮᱞ ᱞᱮᱠᱷᱟᱱ ᱥᱮᱪᱮᱫ ᱫᱚ ᱢᱤᱫᱴᱟᱱ ᱟᱹᱰᱤ ᱜᱩᱱᱢᱟᱱᱟᱜ ᱠᱟᱱ ᱜᱮᱭᱟ ᱥᱮ ᱢᱟᱹᱱᱢᱤᱭᱟᱜ ᱢᱚᱦᱚᱛ ᱢᱚᱦᱚᱛ ᱜᱩᱱ ᱠᱟᱱᱟ ᱾ ᱟᱞᱮ ᱥᱮᱪᱮᱫ ᱫᱚ ᱾ ᱥᱮᱪᱮᱫ ᱛᱟᱞᱟᱛᱮ ᱞᱟᱹᱜᱤᱫ ᱛᱮᱫᱚ ᱢᱟᱲᱟᱝ ᱛᱮ ᱫᱚ, ᱦᱩᱰᱤᱧ ᱠᱷᱚᱱᱟᱜ ᱜᱮ ᱱᱮᱛᱟᱨ ᱫᱚ ᱥᱮᱪᱮᱫ ᱠᱚᱣᱟᱵᱚᱱ ᱟᱨᱠᱤ ᱜᱤᱫᱽᱨᱟᱹ ᱠᱩ ᱾ ᱦᱮᱸ ᱥᱤᱥᱠᱩᱞ ᱠᱷᱚᱱᱟᱜ ᱚᱞᱚᱜ ᱠᱟᱛᱮᱜ ᱠᱚᱞᱮᱡᱽ ᱠᱷᱚᱱᱟᱜ ᱟᱨᱟᱢᱵᱷᱚ ᱠᱟᱛᱮᱜ, ᱦᱮᱸ ᱱᱟᱱᱟᱱ ᱵᱤᱫᱽᱫᱟᱹᱜᱟᱲ ᱥᱟᱶ ᱱᱟᱱᱟᱱ ᱟᱭᱢᱟ ᱞᱮᱠᱟᱱ, ᱤᱭᱟᱹ ᱡᱟᱭᱜᱟ ᱠᱚᱨᱮ ᱵᱚᱱ ᱥᱮᱪᱮᱫᱚᱜ ᱠᱟᱱ ᱜᱮᱭᱟ ᱚᱱᱠᱟᱱᱟᱜ ᱦᱮᱱᱟᱜᱼᱟ ᱾ ᱛᱚ ᱚᱱᱠᱟ ᱞᱮᱠᱟᱛᱮ ᱧᱮᱞ ᱞᱮᱠᱷᱟᱱ ᱫᱚ ᱦᱟᱸᱜ ᱤᱥᱠᱩᱞ ᱞᱟᱭᱤᱯᱷ ᱨᱮᱵᱚᱱ ᱥᱮᱪᱮᱫ ᱟᱠᱟᱱᱟ ᱾ ᱦᱮᱸ ᱳᱣᱟᱨ ᱠᱷᱚᱱᱟᱜ ᱯᱷᱳᱨ ᱡᱟᱦᱟᱸ ᱯᱨᱟᱭᱢᱟᱨᱤ ᱾ ᱯᱨᱟᱭᱢᱟᱨᱤ ᱠᱷᱚᱱ ᱪᱟᱞᱟᱣ ᱠᱟᱛᱮᱫ ᱤᱥᱠᱩᱞ ᱞᱟᱭᱤᱯᱷ ᱦᱟᱭ ᱤᱥᱠᱩᱞ ᱨᱮᱵᱚᱱ ᱪᱟᱞᱟᱜ ᱠᱟᱱᱟ ᱾ ᱡᱟᱦᱟᱸ ᱫᱚ ᱦᱮᱸ ᱥᱮ ᱚᱠᱟ ᱫᱚ ᱯᱷᱟᱭᱤᱵᱽ ᱠᱷᱚᱱᱟᱜ ᱴᱩᱭᱮᱞᱵᱷ ᱚᱵᱫᱤ ᱵᱚᱱ ᱪᱟᱞᱟᱜ ᱠᱟᱱᱟ, ᱚᱠᱟ ᱫᱚ ᱯᱷᱟᱭᱤᱵᱽ ᱠᱷᱚᱱᱟᱜ ᱴᱮᱱ ᱚᱵᱫᱤ ᱦᱚᱸ ᱢᱮᱱᱟᱜ ᱜᱮᱭᱟ ᱟᱨᱠᱤ ᱾ ᱦᱚᱸ ᱤᱱᱟᱹ ᱛᱟᱭᱚᱢ ᱧᱮᱞᱚᱜ ᱠᱟᱱᱟ ᱠᱚᱞᱮᱡᱽ ᱵᱚᱱ ᱪᱟᱞᱟᱜ ᱠᱟᱱᱟ ᱾ ᱡᱟᱦᱟᱸ ᱫᱚ ᱯᱷᱟᱥᱴ ᱤᱭᱟᱨ ᱥᱮᱠᱮᱱᱰ ᱤᱭᱟᱨ ᱛᱷᱟᱨᱰ ᱤᱭᱟᱨ ᱱᱚᱣᱟ ᱵᱚᱱ ᱯᱟᱲᱦᱟᱜᱼᱟ, ᱥᱟᱶᱛᱮ ᱢᱟᱥᱴᱟᱨ ᱰᱤᱜᱽᱨᱤ ᱵᱚᱱ ᱠᱚᱢᱯᱞᱤᱴ ᱮᱫᱟ ᱵᱟᱨ ᱥᱮᱨᱢᱟ ᱾ ᱦᱮᱸ ᱛᱟᱯᱚᱨ ᱦᱩᱭᱩᱜ ᱠᱟᱱᱟ ᱵᱤ ᱮᱰ ᱟᱨᱵᱚᱱ ᱠᱚᱨᱟᱣᱫᱟ ᱥᱟᱶᱛᱮ ᱟᱫᱚᱢ ᱠᱚ ᱫᱚ, ᱱᱟᱱᱟ ᱦᱩᱱᱟᱹᱨ ᱯᱳᱭᱞᱳ ᱠᱷᱚᱱᱟᱜ ᱜᱮ ᱡᱟᱦᱟᱸ ᱫᱚ, ᱥᱟᱭᱮᱱᱥ ᱛᱮᱠᱚ ᱯᱟᱲᱦᱟᱣ ᱠᱟᱱᱟ ᱤᱞᱤᱵᱷᱮᱱ ᱴᱩᱭᱮᱞᱵᱷ ᱨᱮ ᱾ ᱤᱱᱟᱹ ᱛᱟᱭᱚᱢ ᱫᱚ ᱦᱟᱸᱜ ᱠᱚᱞᱮᱡᱽ ᱨᱮᱫᱚ ᱦᱟᱸᱜ ᱪᱤᱠᱟᱹᱭᱮᱫᱼᱟ ᱠᱚ ᱱᱟᱱᱟ ᱦᱩᱱᱟᱹᱨ ᱠᱟᱹᱢᱤ, ᱥᱮ ᱮᱴᱟᱜ ᱮᱴᱟᱜ ᱱᱟᱣᱟᱱ ᱟᱠᱚᱣᱟᱜ ᱯᱨᱚᱯᱷᱮᱥᱚᱱᱟᱞ ᱢᱤᱫᱴᱟᱱ ᱰᱤᱜᱽᱨᱤ ᱦᱟᱛᱟᱣ ᱞᱟᱹᱜᱤᱫ ᱛᱮ, ᱦᱮᱸ ᱱᱟᱱᱟ ᱦᱩᱱᱟᱹᱨ ᱮᱠᱡᱟᱢ ᱠᱚ ᱮᱢᱮᱜᱼᱟ ᱡᱮᱢᱚᱱ ᱱᱤᱴ ᱠᱚ ᱦᱩᱭᱩᱜ ᱠᱟᱱᱟ ᱡᱤ ᱠᱚ ᱦᱩᱭᱩᱜ ᱠᱟᱱᱟ ᱾ ᱥᱟᱶᱛᱮ ᱟᱭᱢᱟ ᱚᱝᱠᱟᱱᱟᱜ ᱯᱮᱯᱟᱨ ᱠᱚ ᱢᱮᱱᱟᱜᱼᱟ ᱮᱵᱤ ᱡᱟᱦᱟᱸ ᱫᱚᱠᱚ ᱢᱮᱛᱟᱜ ᱠᱟᱱᱟ ᱴᱩᱨᱤ ᱞᱟᱹᱜᱤᱫ ᱛᱮ ᱡᱤ ᱮᱱ ᱮᱢ ᱮᱱ ᱮᱢ ᱠᱚ ᱚᱱᱟ ᱥᱟᱶᱛᱮ ᱱᱟᱱᱟᱦᱩᱱᱟᱹᱨ ᱯᱷᱳᱨᱥ ᱨᱮ ᱪᱟᱞᱟᱣ ᱞᱟᱹᱜᱤᱫ ᱛᱮ ᱦᱮᱸ, ᱥᱟᱶᱛᱮ ᱯᱚᱨᱤᱠᱠᱷᱟ ᱮᱢᱟᱱ ᱵᱤᱵᱷᱤᱱᱱᱚ ᱱᱚᱝᱠᱟᱱᱟᱜ ᱪᱟᱠᱨᱤ ᱯᱚᱨᱤᱠᱠᱷᱟ ᱠᱚ ᱢᱤᱱᱟᱜ ᱠᱟᱜᱼᱟ᱾ ᱡᱚᱛᱚ ᱞᱮᱠᱟᱱᱟᱜ ᱯᱚᱨᱤᱠᱠᱷᱟ ᱨᱮ ᱱᱟᱱᱟ ᱦᱩᱱᱟᱹᱨ ᱡᱟᱦᱟ ᱱᱟᱱᱟ ᱦᱩᱱᱟᱹᱨ ᱯᱟᱹᱴᱷᱩᱣᱟᱹ ᱠᱚ ᱢᱮᱱᱟᱜ ᱠᱚᱣᱟ, ᱟᱹᱰᱤ ᱠᱚ ᱯᱨᱤᱯᱟᱨᱮᱥᱚᱱᱮᱫᱼᱟ᱾ ᱦᱮᱸ ᱟᱹᱰᱤ ᱠᱚᱠᱚ ᱛᱮᱭᱟᱨᱚᱜ ᱠᱟᱱᱟ ᱱᱚᱣᱟ ᱮᱢ ᱞᱟᱹᱜᱤᱫ ᱛᱮ᱾ ᱪᱤᱛᱟᱱ ᱪᱤᱛᱟᱱ ᱯᱚᱫ ᱨᱮ ᱢᱤᱫᱴᱟᱝ ᱯᱟᱲᱦᱟᱣ ᱠᱟᱛᱮᱜ ᱢᱤᱫᱴᱟᱝ ᱦᱚᱲ ᱞᱮᱠᱟᱱ ᱦᱚᱲ ᱠᱚ ᱵᱮᱱᱟᱜ ᱢᱟ, ᱥᱮᱪᱮᱫᱚᱜ ᱥᱮᱪᱮᱫ ᱠᱟᱛᱮᱜ ᱛᱚ ᱱᱚᱜᱼᱱᱟ ᱡᱮ ᱦᱩᱭᱩᱜ ᱠᱟᱱᱟ ᱱᱚᱣᱟ ᱫᱚ ᱢᱤᱫᱴᱟᱝ ᱥᱮᱪᱮᱫ ᱠᱟᱱᱟ, ᱛᱚ ᱱᱚᱣᱟ ᱥᱮᱪᱮᱫ ᱫᱚ ᱢᱚᱱ ᱞᱟᱹᱠᱛᱤ ᱠᱟᱱ ᱜᱮᱭᱟ ᱥᱮ ᱢᱟᱹᱱᱢᱤ ᱠᱚᱣᱟᱜ ᱠᱩᱨᱩᱢᱩᱴᱩ ᱦᱚᱸ ᱞᱟᱹᱠᱛᱤ ᱠᱟᱱᱟ, ᱡᱮ ᱥᱴᱩᱰᱮᱱᱴ ᱠᱚᱣᱟᱜ ᱠᱩᱨᱩᱢᱩᱴᱩ ᱛᱟᱦᱮᱸ ᱞᱟᱹᱠᱛᱤ ᱠᱟᱱᱟ ᱛᱚᱵᱮ ᱟᱹᱱᱤᱡᱢ ᱥᱮᱪᱮᱫᱚᱜᱼᱟ, ᱟᱨ ᱵᱟᱝᱠᱷᱟᱱ ᱟᱢ ᱱᱤᱡᱮᱛᱮᱢ ᱫᱩᱲᱩᱵ ᱠᱚᱜᱼᱟ ᱜᱤᱛᱤᱡ ᱠᱚᱜᱼᱟ ᱦᱮᱸ ᱱᱚᱣᱟ ᱫᱟᱨᱟᱭ ᱛᱮᱫᱚ ᱵᱟᱢ ᱥᱮᱪᱮᱫᱚᱜᱼᱟ ᱟᱨᱠᱤ᱾
ᱛᱚ ᱚᱱᱮ ᱟᱨᱡᱟᱣ ᱞᱟᱜᱟᱣ ᱵᱚᱱᱟ ᱛᱚ ᱚᱱᱠᱟ ᱞᱮᱠᱟᱛᱮ ᱧᱮᱞ ᱞᱮ ᱠᱷᱟᱱ ᱟᱸ ᱡᱟᱦᱟᱸ ᱛᱤᱱᱟᱹᱜ ᱯᱟᱹᱴᱷᱩᱣᱟᱹ ᱠᱚᱠᱚ ᱯᱟᱲᱦᱟᱜ ᱠᱟᱱ ᱜᱮᱭᱟ ᱢᱮᱱᱠᱷᱟᱱ ᱯᱟᱲᱦᱟᱣ ᱠᱟᱛᱮ ᱦᱚᱸ ᱡᱟᱦᱟᱸ ᱯᱚᱨᱤᱠᱠᱷᱟ ᱮᱢ ᱫᱟᱠᱚ ᱯᱚᱨᱤᱠᱠᱷᱟ ᱮᱢ ᱠᱟᱛᱮᱜ ᱧᱮᱞᱚᱜ ᱠᱟᱱᱟ ᱢᱟᱲᱟᱝ ᱨᱮᱜᱮ ᱦᱮᱸ ᱚᱱᱟ ᱠᱚᱥᱪᱮᱱ ᱨᱮᱱᱟᱜ ᱯᱮᱯᱟᱨ ᱠᱚ ᱟ ᱟᱭᱢᱟ ᱜᱮᱠᱚ ᱞᱤᱠ ᱠᱟᱜ ᱠᱟᱱᱟ ᱢᱚᱛᱞᱚᱵ ᱞᱟᱦᱟ ᱠᱷᱚᱱᱚ ᱦᱚᱸ ᱠᱚ ᱯᱟᱥᱱᱟᱣ ᱠᱟᱜ ᱠᱟᱱᱟ, ᱡᱟᱦᱟᱸᱭ ᱠᱚ ᱠᱤᱨᱤᱧ ᱦᱟᱛᱟᱣ ᱫᱟ ᱥᱮ ᱥᱮᱬᱟᱱ ᱡᱟᱦᱟᱸᱭ ᱠᱚᱣᱟᱜ ᱠᱟᱹᱣᱤ ᱟᱣᱜᱤ ᱠᱟᱹᱣᱰᱤ ᱟᱹᱨᱤᱛᱮ ᱯᱮᱨᱮᱡ ᱯᱩᱨᱚᱱ ᱦᱮᱱᱟ ᱠᱚᱣᱟ ᱟᱨᱠᱤ ᱡᱟᱦᱟᱸᱭ ᱦᱚᱲ ᱠᱚ, ᱩᱝᱠᱩ ᱫᱚ ᱚᱱᱟ ᱠᱚᱥᱪᱮᱱ ᱞᱟᱦᱟ ᱠᱷᱚᱱᱟᱜ ᱠᱚ ᱦᱟᱛᱟᱣᱮᱫᱼᱟ ᱴᱟᱠᱟᱛᱮ ᱟᱨ ᱟᱠᱩᱨᱮᱱ ᱜᱤᱫᱽᱨᱟᱹ ᱦᱚᱯᱚᱱ ᱠᱚᱠᱚ ᱮᱢᱟ ᱠᱚ ᱠᱟᱱᱟ ᱦᱮᱸ ᱞᱟᱦᱟ ᱠᱷᱚᱱᱟᱜ ᱠᱚ ᱯᱨᱤᱯᱟᱨᱮᱥᱮᱱ ᱦᱚᱪᱚᱭᱮᱫ ᱠᱚᱣᱟ᱾ ᱱᱚᱝᱠᱟ ᱠᱟᱛᱮᱜ ᱞᱤᱠᱚᱜ ᱠᱟᱱ ᱠᱷᱟᱹᱛᱤᱨ ᱛᱮ ᱧᱮᱞᱚᱜ ᱠᱟᱱᱟ ᱛᱮᱦᱤᱧ ᱫᱤᱱ ᱨᱮ ᱮᱸᱜ ᱟᱭᱢᱟ ᱞᱮᱠᱟᱱ ᱯᱟᱹᱴᱷᱩᱣᱟᱹ ᱠᱚ ᱦᱟᱞᱚᱛ ᱫᱚ ᱟᱹᱰᱤᱜᱮ ᱵᱷᱮᱜᱟᱨ ᱪᱟᱞᱟᱜ ᱠᱟᱱᱟ ᱵᱟᱹᱲᱤᱡ ᱪᱟᱞᱟᱜ ᱠᱟᱱᱟ ᱟᱭᱢᱟ ᱯᱟᱹᱴᱷᱩᱣᱟᱹ ᱮᱸ ᱛᱤᱱᱟᱹᱜ ᱫᱷᱟᱣ ᱠᱚ ᱮᱢᱫᱟ ᱯᱟᱥ ᱠᱟᱛᱮᱜ ᱨᱮᱦᱚᱸ ᱟ ᱵᱟᱝᱢᱟ ᱛᱟᱭᱚᱢ ᱛᱮᱠᱚ ᱵᱟᱲᱟᱭ ᱧᱟᱢ ᱮᱭᱟ ᱵᱟᱝᱢᱟ ᱱᱚᱣᱟ ᱯᱮᱯᱟᱨ ᱫᱚ ᱞᱟᱦᱟᱨᱮ ᱞᱤᱠ ᱠᱟᱱ ᱛᱟᱦᱮᱱᱟ, ᱡᱟᱦᱟᱸ ᱠᱷᱟᱹᱛᱤᱨ ᱛᱮ ᱟ ᱟᱨᱚ ᱠᱚᱠᱚ ᱫᱚᱦᱲᱟ ᱠᱚ ᱮᱢ ᱦᱚᱪᱚᱭᱮᱫ ᱠᱚᱣᱟ ᱡᱮ ᱱᱚᱜᱼᱱᱟ ᱡᱮ ᱢᱤᱫᱴᱟᱝ ᱞᱟᱭᱤᱯᱷ ᱡᱟᱦᱟᱸ ᱫᱚ ᱩᱱᱫᱤᱱ ᱠᱷᱚᱱᱮ ᱯᱨᱤᱯᱟᱨᱮᱥᱟᱱ ᱠᱮᱫᱟᱭ ᱡᱟᱦᱟᱸ ᱛᱤᱱᱟᱹᱜ ᱮᱸ ᱚᱱᱟᱨᱮ ᱢᱚᱱᱮ ᱮᱢ ᱠᱟᱫ ᱛᱟᱦᱮᱸᱱᱟᱭ ᱩᱱᱤ ᱱᱤᱛᱚᱜ ᱩᱱᱤ ᱚᱝᱠᱟ ᱦᱟᱞᱚᱛ ᱨᱮ ᱢᱮᱱᱟᱜ ᱠᱟᱫᱮᱭᱟ ᱛᱚ ᱚᱱᱟ ᱠᱷᱟᱹᱛᱤᱨ ᱛᱮ ᱧᱮᱞᱚᱜ ᱜᱮᱭᱟ ᱠᱚ ᱩᱝᱠᱩ ᱜᱤᱫᱽᱨᱟᱹ ᱠᱚᱦᱚᱸ ᱟᱭᱢᱟ ᱠᱚ ᱥᱩᱭᱥᱟᱭᱤᱰ ᱛᱟᱦᱮᱸᱱᱟ ᱜᱚᱢᱠᱮ ᱟᱨᱠᱤ ᱱᱚᱣᱟ ᱫᱚ ᱧᱮᱞᱚᱜ ᱠᱟᱱᱟ ᱛᱚ ᱱᱚᱣᱟ ᱠᱷᱟᱹᱛᱤᱨ ᱛᱮ ᱮᱸ ᱱᱚᱣᱟ ᱛᱮᱦᱤᱧ ᱫᱤᱱᱨᱮ ᱱᱚᱣᱟ ᱢᱤᱫᱴᱟᱝ ᱧᱩᱢᱟᱱᱟᱜ ᱟᱸ ᱥᱟᱛᱟᱢ ᱠᱟᱱ ᱜᱮᱭᱟ ᱟᱨᱠᱤ ᱥᱮᱪᱮᱫ ᱤᱫᱤ ᱠᱟᱛᱮᱜ ᱱᱟᱱᱟ ᱦᱩᱱᱟᱹ ᱯᱚᱨᱤᱠᱠᱷᱟ ᱨᱮ ᱡᱟᱦᱟᱸ ᱞᱤᱠ ᱱᱚᱣᱟ ᱫᱚ ᱢᱤᱫᱴᱟᱱ ᱟᱹᱰᱤ ᱫᱟᱢᱟᱱᱟᱜ ᱠᱟᱛᱷᱟ ᱜᱮᱵᱮᱱ ᱨᱟᱠᱟᱵ ᱠᱟᱜᱼᱟ ᱱᱚᱣᱟ ᱥᱟᱛᱟᱢ ᱤᱫᱤ ᱠᱟ ᱠᱟᱛᱮᱫ ᱟᱫᱚ ᱟᱵᱤᱱ ᱪᱤᱠᱟ ᱵᱮᱱ ᱢᱚᱱᱮᱭᱟ ᱡᱮ ᱱᱚᱣᱟ ᱤᱫᱤ ᱠᱟᱛᱮᱜ ᱠᱟᱹᱴᱤᱡ ᱞᱟᱹᱭ ᱥᱚᱫᱚᱨ ᱵᱮᱱ ᱟᱨᱠᱤ᱾
ᱦᱳᱭ ᱜᱚᱝᱠᱮ ᱟᱵᱮᱱ ᱡᱟᱦᱟᱸ ᱠᱚᱵᱮᱱ ᱞᱟᱹᱭ ᱠᱮᱫᱟ ᱚᱱᱟᱠᱩ ᱞᱟᱹᱭ ᱞᱟᱹᱜᱤᱫ ᱟᱭᱢᱟ ᱟᱭᱢᱟ ᱥᱟᱨᱦᱟᱣ,
ᱦᱩᱸ᱾
ᱦᱮᱸ ᱜᱚᱝᱠᱮ ᱟᱵᱮᱱ ᱡᱟᱦᱟᱸ ᱠᱚᱵᱮᱱ ᱞᱟᱹᱭ ᱠᱮᱫᱟ ᱮᱠᱫᱚᱢ ᱡᱷᱚᱛᱚ ᱜᱮ ᱡᱚᱛᱷᱟᱛ ᱠᱟᱛᱷᱟ ᱵᱮᱱ ᱞᱟᱹᱭ ᱠᱮᱫᱟ, ᱟᱨ ᱪᱮᱫ ᱮᱸ ᱥᱟᱶᱛᱮ ᱟᱹᱞᱤᱧ ᱱᱚᱣᱟ ᱜᱮᱞᱤᱧ ᱢᱮᱱᱟ ᱢᱟᱱᱮ ᱱᱚᱜᱼᱚᱭ ᱡᱮ ᱟᱨ ᱪᱮᱫ ᱜᱤᱫᱽᱨᱟᱹ ᱠᱚ ᱪᱮᱫ ᱩᱱᱟᱹᱜ ᱢᱟᱱᱮ ᱢᱚᱱᱮ ᱠᱮᱴᱮᱡ ᱠᱟᱛᱮ ᱠᱚ ᱯᱟᱲᱦᱟᱣ ᱮᱫᱟ ᱪᱮ ᱦᱮᱸ ᱟᱨ ᱚᱝ ᱠᱟ ᱢᱟᱱᱮ ᱦᱩᱭᱩᱜ ᱠᱟᱱᱟ ᱡᱮ ᱵᱟᱝᱢᱟ ᱮᱸ ᱚᱱᱟ ᱠᱚ ᱡᱟᱦᱟᱸ ᱠᱚ ᱠᱚᱥᱪᱮᱱ ᱯᱮᱯᱟᱨ ᱞᱟᱦᱟ ᱠᱷᱚᱱ ᱞᱤᱠᱜ ᱠᱟᱱᱟ ᱛᱟᱦᱞᱮ ᱩᱱᱠᱩ ᱜᱤᱫᱽᱨᱟᱹ ᱠᱚᱣᱟᱜ ᱢᱚᱱᱮ ᱟᱨᱦᱚᱸ ᱠᱟ ᱴᱤᱡ ᱱᱟᱨᱵᱷᱟᱥᱚᱜ ᱠᱟᱱ ᱛᱟᱠᱚᱣᱟ ᱟᱪᱮ ᱡᱮ ᱩᱝᱠᱩ ᱚᱱᱮ ᱥᱚᱨᱠᱟᱨ ᱪᱮᱛᱟᱱ ᱫᱟᱵᱤ ᱫᱟᱠᱚ ᱡᱮ ᱱᱚᱝᱠᱟ ᱪᱮᱫᱟᱜ ᱦᱩᱭᱩᱜ ᱠᱟᱱᱟ ᱪᱮᱫ ᱠᱷᱟᱹᱛᱤᱨ, ᱡᱟᱦᱟᱸᱭ ᱢᱟᱱᱮ ᱱᱚᱣᱟ ᱯᱚᱛ ᱨᱮ ᱢᱮᱱᱟᱭᱟ ᱩᱱᱤ ᱠᱤ ᱱᱚᱣᱟ ᱪᱮᱛᱟᱱ ᱠᱤ ᱜᱩᱨᱩᱛ ᱛᱚ ᱵᱟᱭ ᱮᱢᱚᱜ ᱠᱟᱱᱟ ᱦᱮᱸ ᱟᱫᱚ ᱚᱱᱟ ᱠᱷᱟᱹᱛᱤᱨ ᱜᱮ ᱩᱱᱠᱩ ᱜᱤᱫᱽᱨᱟᱹ ᱠᱩ ᱚᱱᱟ ᱪᱮᱛᱟᱱ ᱨᱮ ᱯᱨᱳᱴᱮᱥ ᱫᱟᱠᱩ, ᱩᱱᱠᱩ ᱜᱤᱫᱽᱨᱟᱹ ᱱᱚᱣᱟ ᱠᱩᱠᱞᱤ ᱠᱚ ᱫᱚᱦᱚᱮᱫ ᱠᱷᱟᱹᱛᱤᱨ ᱛᱮ ᱟᱹᱰᱤ ᱩᱱᱠᱩ ᱯᱩᱞᱤᱥ ᱠᱚ ᱢᱟᱱᱮ ᱩᱱᱠᱩ ᱜᱤᱫᱽᱨᱟᱹ ᱠᱚ ᱫᱟᱞᱮᱫ ᱠᱚᱣᱟ ᱟᱨ ᱪᱮᱫ ᱡᱮ ᱟᱫᱚ ᱱᱚᱣᱟᱞᱤᱧ ᱟᱹᱞᱤᱧ ᱢᱮᱱ ᱥᱟᱱᱟᱭ ᱞᱤᱧᱟ ᱡᱟᱦᱟᱸᱭ ᱱᱚᱣᱟ ᱯᱚᱫᱽ ᱨᱮ ᱢᱮᱱᱟᱭᱟ ᱩᱱᱤ ᱟᱭᱟᱜ ᱠᱟᱹᱢᱤ ᱴᱷᱤᱠ ᱴᱷᱟᱠ ᱵᱟᱭ ᱠᱚᱨᱟᱣ ᱮᱫᱟ, ᱟᱨ ᱪᱮᱫ ᱢᱟᱱᱮ ᱡᱮᱦᱮᱛᱩ ᱟᱢᱫᱚ ᱟᱞᱮᱭᱟᱜ ᱢᱟᱱᱮ ᱵᱷᱳᱴ ᱛᱮᱜᱮ ᱟᱢᱮᱢ ᱡᱤᱛᱟᱹᱣ ᱟᱠᱟᱱᱟ᱾ ᱢᱮᱱᱠᱷᱟᱱ ᱟᱢ ᱡᱮᱦᱮᱛᱩ ᱟᱢᱟᱜ ᱟᱢ ᱡᱟᱦᱟᱸ ᱯᱚᱫ ᱨᱮ ᱢᱮᱱᱟᱢᱟ ᱚᱱᱟ ᱯᱚᱫ ᱟᱢ ᱴᱷᱤᱠ ᱴᱷᱤᱠ ᱴᱷᱟᱠ ᱵᱟᱢ ᱪᱟᱞᱟᱣᱮᱫᱟ ᱚᱱᱟ ᱠᱷᱟᱹᱛᱤᱨ ᱛᱮ ᱟᱢ ᱚᱱᱟ ᱯᱚᱫ ᱠᱷᱚᱱ ᱚᱪᱚ ᱞᱮᱢᱠᱷᱟᱱᱜᱤ ᱵᱷᱟᱜᱤᱭ ᱦᱩᱭᱩᱜᱼᱟ ᱚᱱᱟ ᱟᱹᱞᱤᱧ ᱞᱤᱧ ᱢᱚᱱᱮᱭᱟ ᱪᱮᱫ, ᱡᱮ ᱟᱢ ᱚᱱᱟ ᱦᱳᱭ ᱡᱮᱦᱮᱛᱩ ᱟᱵᱮᱱ ᱫᱚ ᱡᱮᱦᱮᱛᱩ ᱟᱢ ᱚᱱᱟ ᱯᱚᱫ ᱴᱷᱤᱠ ᱴᱷᱟᱠ ᱵᱟᱢ ᱪᱟᱞᱟᱣ ᱫᱟᱲᱮᱭᱟᱜ ᱠᱟᱱᱟ ᱚᱠᱟ ᱥᱚᱢᱚᱭ ᱞᱤᱠ ᱦᱚᱪᱚᱭ ᱫᱟᱢ, ᱟᱨ ᱪᱤᱠᱟᱹ ᱫᱟᱢ ᱛᱟᱦᱚᱞᱮ ᱚᱱᱟ ᱠᱷᱟᱹᱛᱤᱨ ᱛᱮ ᱟᱢᱫᱟ ᱜᱟᱱ ᱤᱥᱴᱩᱰᱮᱱᱴ ᱠᱚᱣᱟᱜ ᱡᱤᱣᱤ ᱦᱚᱸ ᱪᱟᱞᱟᱜ ᱠᱟᱱᱟ ᱟᱨ ᱪᱮᱫ ᱟᱨ ᱪᱮᱫ, ᱚᱠᱚᱭ ᱠᱚᱫᱚ ᱠᱚ ᱥᱩᱭᱥᱟᱭᱤᱰ ᱮᱫᱟ ᱚᱠᱚᱭ ᱠᱚᱫᱚ ᱴᱨᱮᱹᱱ ᱠᱚᱨᱮ ᱛᱟᱦᱚᱞᱮ ᱚᱱᱟ ᱤᱫᱤ ᱠᱟᱛᱮ ᱦᱚᱸ ᱢᱟᱱᱮ ᱟᱭᱢᱟ ᱞᱮᱠᱟᱱ ᱤᱯᱷᱮᱠᱴ ᱯᱟᱲᱟᱜ ᱠᱟᱱᱟ ᱟᱨ ᱪᱮᱫ ᱮᱱᱛᱮ ᱜᱤᱫᱽᱨᱟᱹ ᱪᱮᱛᱟᱱ ᱨᱮ ᱟᱨ ᱪᱮᱫ,
ᱦᱳᱭ ᱟᱫᱚ ᱦᱟᱸᱜ ᱱᱚᱣᱟ ᱫᱚ ᱟᱹᱰᱤ ᱡᱚᱛᱷᱟ ᱜᱮᱵᱮᱱ ᱞᱟᱹᱭ ᱠᱮᱫᱮᱜᱼᱟ ᱡᱮ ᱧᱮᱞ ᱟᱠᱟᱱ ᱜᱮᱭᱟ ᱟᱨᱠᱤ ᱱᱚᱣᱟ ᱠᱚᱫᱚ᱾ ᱛᱚ ᱚᱱᱠᱟ ᱞᱮᱠᱟ ᱛᱮᱦᱟᱸᱜ ᱢᱤᱫᱴᱟᱝ ᱥᱚᱴᱷᱤᱠ ᱢᱤᱫᱴᱟᱝ ᱦᱮᱸ ᱜᱟᱭᱤᱰ ᱞᱟᱹᱠᱛᱤ ᱠᱟᱱᱟ ᱡᱮ ᱱᱚᱣᱟ ᱨᱮᱱᱟᱜ ᱨᱩᱞᱥ ᱨᱮᱜᱩᱞᱮᱥᱚᱱ ᱦᱩᱭ ᱞᱟᱹᱠᱛᱤ ᱠᱟᱱᱟ ᱦᱮᱸ ᱢᱤᱫᱴᱟᱝ ᱮᱸ ᱢᱤᱫᱴᱟᱝ ᱡᱟᱦᱟᱱᱟᱜ ᱜᱮ ᱢᱤᱫᱴᱟᱝ ᱞᱟᱹᱴᱩᱣᱟᱜ ᱯᱚᱨᱤᱠᱠᱷᱟ ᱦᱩᱭᱩᱜ ᱠᱟᱱᱟ ᱟᱨᱠᱤ, ᱜᱤᱫᱽᱨᱟᱹ ᱠᱚ ᱞᱟᱹᱜᱤᱫ ᱛᱮ ᱟᱨᱠᱤ ᱱᱚᱣᱟ ᱞᱟᱹᱜᱤᱫ ᱛᱮᱫᱚ ᱢᱟᱲᱟᱝ ᱠᱷᱚᱱᱟᱜ ᱜᱮ ᱢᱤᱫᱴᱟᱝ ᱛᱮᱭᱟᱨᱚᱜ ᱠᱟᱱᱟ ᱠᱚ᱾ ᱯᱚᱨᱤᱠᱠᱷᱟ ᱮᱢ ᱞᱟᱹᱜᱤᱫ ᱛᱮ ᱢᱮᱱᱠᱷᱟᱱ ᱚᱱᱟ ᱨᱮᱫᱚ ᱪᱮᱫᱟᱜ ᱱᱚᱝᱠᱟ ᱫᱚ ᱜᱟᱯᱷᱞᱟᱹᱛᱤ ᱧᱮᱞᱚᱜ ᱠᱟᱱᱟ ᱟᱨᱠᱤ᱾ ᱦᱮᱸ ᱡᱚᱛᱷᱟᱛ ᱵᱷᱟᱵᱛᱮ ᱯᱚᱨᱤᱠᱠᱷᱟ ᱦᱩᱭᱩᱜ ᱠᱟᱱ ᱨᱮᱦᱚᱸ ᱮ ᱡᱟᱦᱟᱸᱭ ᱜᱤᱫᱽᱨᱟᱹ ᱡᱩᱫᱤ ᱯᱚᱨᱤᱠᱠᱷᱟ ᱮᱢᱚ ᱪᱟᱞᱟᱜ ᱜᱮᱭᱟᱭ ᱩᱱᱤ ᱚᱱᱟ ᱢᱤᱫᱴᱟᱝ ᱥᱮᱱᱴᱟᱨ ᱨᱮ ᱵᱚᱞᱚᱜ ᱞᱟᱦᱟᱨᱮ ᱱᱩᱱᱟᱹᱜ ᱪᱮᱠᱤᱝ ᱦᱩᱭᱩᱜ ᱛᱟᱦᱮᱸᱱᱟ ᱦᱮᱸ ᱮᱠᱫᱚᱢ ᱮ ᱪᱮᱫᱜ ᱜᱮ ᱵᱟᱠᱚ ᱦᱚᱨᱚ ᱦᱚᱪᱚᱣᱟᱜᱼᱟ ᱡᱩᱛᱟᱹ ᱦᱚᱸ ᱵᱟᱠᱚ ᱦᱚᱨᱚᱜ ᱦᱚᱪᱚᱣᱟᱜ ᱪᱟᱯᱯᱟᱞ ᱦᱚᱨᱚᱜ ᱠᱟᱛᱮ ᱪᱟᱞᱟᱜ ᱦᱩᱭᱩᱜᱼᱟ ᱢᱩ ᱨᱮᱱᱟᱜ ᱜᱷᱩᱲᱤ ᱠᱚ, ᱚᱱᱠᱟᱱᱟᱜ ᱵᱮᱞ ᱠᱚ ᱥᱮ ᱚᱱᱠᱟᱱᱟᱜ ᱡᱤᱱᱤᱥ ᱴᱷᱤᱠ ᱜᱮᱭᱟ ᱚᱱᱟ ᱠᱚᱫᱚ ᱢᱟᱱᱟᱣ ᱠᱮᱜᱼᱟ ᱞᱮ ᱢᱮᱱᱠᱷᱟᱱ ᱚᱱᱟ ᱞᱟᱦᱟᱨᱮ ᱯᱚᱨᱤᱠᱠᱷᱟ ᱮᱢ ᱞᱟᱦᱟᱨᱮ ᱡᱟᱦᱟᱸ ᱪᱮᱠ ᱦᱩᱭᱱᱟ, ᱢᱮᱱᱠᱷᱟᱱ ᱱᱚᱣᱟ ᱯᱚᱨᱤᱠᱠᱷᱟ ᱮᱢ ᱠᱟᱛᱮᱫ ᱧᱮᱞᱱᱟ ᱵᱟᱝᱢᱟ ᱡᱮ ᱠᱚᱥᱪᱮᱱ ᱫᱚ ᱞᱟᱦᱟ ᱠᱷᱚᱱᱟᱜ ᱯᱷᱟᱥᱴ ᱠᱟᱱᱟ ᱛᱚ ᱱᱚᱣᱟ ᱫᱚ ᱢᱤᱫᱴᱟᱝ ᱟᱹᱰᱤ ᱢᱤᱫᱴᱟᱝ ᱢᱤᱫᱴᱟᱝ ᱵᱟᱹᱲᱤᱡ ᱮᱯᱷᱮᱠᱴ ᱯᱟᱲᱟᱜ ᱠᱟᱱᱟ ᱱᱚᱣᱟ ᱫᱚ᱾ ᱥᱴᱩᱰᱮᱱᱴ ᱠᱚ ᱪᱮᱛᱟᱱ ᱨᱮᱫᱚ ᱱᱩᱱᱟᱹᱜ ᱮ ᱱᱩᱱᱟᱹᱜ ᱡᱮ ᱪᱮᱠᱤᱝ ᱪᱟᱞᱟᱜ ᱛᱟᱦᱮᱱᱟ ᱢᱮᱱᱠᱷᱟᱱ ᱞᱟᱦᱟ ᱛᱮᱫᱚ ᱪᱮᱫᱟᱜ ᱵᱟᱝ ᱪᱮᱠᱤᱝ ᱦᱩᱭᱩᱜ ᱠᱟᱱᱟ ᱟᱨᱠᱤ, ᱦᱮᱸ ᱚᱠᱚᱭ ᱠᱚ ᱱᱚᱣᱟ ᱠᱚᱥᱪᱮᱱ ᱠᱚᱠᱚ ᱵᱮᱱᱟᱣᱮᱫᱼᱟ ᱥᱮ ᱩᱱᱠᱩ ᱫᱚ ᱥᱚᱴᱷᱤᱠ ᱢᱤᱫᱴᱟᱝ ᱵᱟᱲᱟᱭ ᱞᱟᱹᱠᱛᱤ ᱠᱟᱱ ᱛᱟᱠᱚᱣᱟ ᱡᱮ ᱱᱚᱝᱠᱟ ᱠᱟᱛᱮᱜ ᱫᱚ ᱵᱟᱝ ᱴᱷᱤᱠᱟ ᱟᱨᱠᱤ ᱱᱚᱣᱟ ᱠᱚ ᱡᱤᱱᱤᱥ ᱫᱚ ᱦᱮᱸ ᱱᱚᱣᱟ ᱠᱚᱫᱚ ᱯᱨᱟᱭᱵᱷᱮᱴ ᱜᱮ ᱛᱟᱦᱮᱸ ᱪᱚᱱ ᱱᱚᱣᱟ ᱫᱚ ᱾ ᱦᱮᱸ ᱱᱚᱣᱟ ᱦᱚᱸ ᱢᱤᱫᱴᱟᱝ ᱱᱚᱝᱠᱟ ᱫᱟᱨᱟᱭᱛᱮ ᱟᱭᱢᱟᱴᱟᱜ ᱨᱳᱫ ᱠᱚᱨᱟᱣ ᱜᱟᱱᱚᱜᱼᱟ ᱟᱨ ᱢᱤᱫᱴᱟᱝ ᱱᱩᱠᱩ ᱞᱟᱹᱜᱤᱫ ᱛᱮ ᱥᱚᱴᱷᱤᱠ ᱢᱤᱫᱴᱟᱝ ᱰᱤᱥᱤᱥᱮᱱ ᱦᱟᱛᱟᱣ ᱦᱩᱭᱩᱜᱼᱟ ᱱᱚᱣᱟ ᱦᱚᱸ ᱢᱤᱫᱴᱟᱝ ᱠᱟᱱᱟ ᱱᱚᱝᱠᱟ ᱛᱟᱞᱟᱛᱮ ᱛᱮ ᱥᱩᱫᱷᱨᱣ ᱜᱟᱱᱚᱜᱼᱟ ᱟᱨᱠᱤ ᱜᱚᱝᱠᱮ ᱦᱟᱸᱜ ᱟᱫᱚ ᱢᱟᱲᱟᱝ ᱛᱮᱫᱚ ᱧᱮᱞ ᱟᱠᱟᱱᱟ ᱚᱞᱚᱜ ᱯᱟᱲᱦᱟᱜ ᱨᱮ ᱦᱮᱸ ᱱᱚᱝᱠᱟ ᱟᱵᱚ ᱥᱟᱶᱛᱟ ᱨᱮᱱᱟᱜ ᱜᱤᱧ ᱠᱟᱛᱷᱟᱭᱟ ᱾ ᱦᱮᱸ ᱡᱟᱦᱟᱸ ᱛᱤᱱᱟᱹᱜ ᱥᱴᱩᱰᱮᱱᱴ ᱠᱚ ᱢᱮᱱᱟᱜ ᱠᱚᱣᱟ ᱱᱤᱛᱚᱜ ᱫᱚ ᱦᱟᱸᱜ ᱚᱞᱚᱜ ᱯᱟᱲᱦᱟᱜ ᱨᱮᱼᱼ ᱟᱭᱢᱟ ᱜᱮ ᱟᱭᱢᱟ ᱡᱟᱭᱜᱟ ᱨᱮ ᱥᱮᱴᱮᱨ ᱟᱠᱟ ᱫᱟᱲᱮ ᱟᱠᱟᱫ ᱠᱚᱼᱼ ᱟᱭᱢᱟ ᱞᱮᱠᱟᱱ ᱰᱟᱠᱛᱟᱨ ᱢᱮᱱᱟᱜ ᱠᱚᱣᱟ ᱟᱵᱚᱨᱮᱱ ᱟᱵᱚ ᱥᱟᱶᱛᱟ ᱠᱷᱚ ᱱᱟᱜ᱾ ᱦᱮᱸ ᱟᱭᱢᱟ ᱤᱧᱡᱤᱱᱤᱭᱟᱨᱤᱝ ᱢᱮᱱᱟᱜ ᱠᱚᱣᱟ ᱤᱧᱡᱤᱱᱤᱭᱟᱨ ᱠᱟᱱᱟ ᱠᱚ ᱥᱟᱶᱛᱮᱼᱼ ᱟᱭᱢᱟ ᱞᱮᱠᱟᱱ ᱟᱭᱢᱟ ᱞᱮᱠᱟᱱ ᱱᱟᱱᱟ ᱦᱩᱱᱟᱹᱨᱼᱼ ᱯᱩᱞᱤᱥ ᱢᱮᱱᱟᱜ ᱠᱚᱣᱟ ᱯᱷᱳᱨᱥ ᱨᱮ ᱢᱮᱱᱟᱜ ᱠᱚᱣᱟ ᱦᱮᱸ, ᱤᱱᱟᱹ ᱥᱟᱶᱛᱮ ᱵᱮᱝᱠᱟᱨ ᱦᱮᱱᱟᱜ ᱠᱚᱣᱟ ᱵᱮᱝᱠ ᱨᱮᱠᱚ ᱠᱟᱹᱢᱤ ᱠᱟᱱᱟ᱾ ᱞᱟᱹᱴᱩ ᱞᱟᱹᱴᱩ ᱚᱯᱷᱤᱥ ᱠᱚᱨᱮ ᱠᱟᱹᱢᱤ ᱠᱟᱱᱟ ᱠᱚ ᱯᱳᱥᱴ ᱚᱯᱷᱤᱥ ᱨᱮᱠᱚ ᱠᱟᱹᱢᱤᱼᱼ ᱧᱮᱞ ᱞᱮ ᱠᱷᱟᱱ ᱟᱵᱚᱣᱟᱜ ᱥᱚᱢᱟᱡᱽ ᱨᱮ ᱥᱟᱱᱛᱟᱞ ᱥᱚᱢᱟᱡᱽ ᱨᱮ ᱧᱮᱞ ᱞᱮ ᱠᱷᱟᱱ ᱮᱸᱜ ᱡᱟᱦᱟᱸ ᱛᱤᱱᱟᱹ ᱜᱮ ᱯᱟᱹᱴᱷᱩᱣᱟᱹ ᱠᱚ ᱯᱟᱹᱴᱷᱩᱣᱟᱹ ᱠᱚ ᱢᱮᱱᱟᱜ ᱠᱚᱣᱟ ᱱᱤᱛᱚᱜ ᱫᱚ ᱦᱟᱸᱜᱼᱼ ᱚᱞᱚᱜ ᱯᱟᱲᱦᱟᱜ ᱨᱮ ᱥᱮᱪᱮᱫ ᱠᱷᱟᱹᱛᱤᱨ ᱛᱮ ᱟᱭᱢᱟ ᱞᱮᱠᱟᱱ ᱫᱮᱼ ᱫᱩᱱᱤᱭᱟᱹ ᱡᱟᱭᱜᱟᱮ ᱮᱢᱟᱱ ᱮᱢᱟᱱᱼᱼ ᱞᱟᱹᱴᱩ ᱞᱟᱹᱴᱩ ᱡᱟᱭᱜᱟ ᱥᱮ ᱵᱤᱵᱷᱤᱱᱱᱚ ᱫᱤᱥᱚᱢ ᱠᱚᱨᱮ ᱠᱚ ᱥᱮᱴᱮᱨ ᱫᱟᱲᱮᱣ ᱠᱟᱫᱟ ᱵᱤᱵᱷᱤᱱᱱᱚ ᱡᱟᱭᱜᱟ ᱨᱮᱠᱚ ᱯᱟᱲᱦᱟᱜ ᱠᱟᱱᱟ᱾ ᱟᱭᱢᱟ ᱞᱟᱹᱴᱩ ᱞᱟᱹᱴᱩ ᱯᱚᱫ ᱨᱮᱠᱚ ᱠᱟᱹᱢᱤ ᱠᱟᱱᱟ ᱦᱮᱸ ᱟᱭᱢᱟ ᱮᱥᱼᱼ ᱰᱤ ᱮᱢ ᱯᱚᱫᱽ ᱨᱮ ᱥᱮ ᱱᱚᱝᱠᱟ ᱰᱤᱥᱴᱨᱤᱠ ᱢᱮᱡᱤᱥᱴᱨᱮᱴ ᱮᱢᱟᱱ ᱡᱟᱦᱟᱸ ᱚᱱᱟᱼᱼ ᱡᱟᱦᱟᱸ ᱫᱚ ᱜᱨᱩᱯ ᱡᱟᱸᱦᱟ ᱵᱟᱝ ᱛᱟᱦᱮᱸᱱᱟ? ᱰᱟᱵᱞᱩ ᱵᱤ ᱚᱱᱟ ᱵᱤ ᱮᱥ ᱚᱱᱟ ᱤᱭᱟᱹ ᱜᱨᱩᱯ ᱚᱱᱟ ᱥᱤᱴᱤ ᱡᱟᱦᱟᱸ ᱛᱟᱦᱮᱸᱱ ᱫᱚ᱾ ᱥᱤᱵᱤᱞ ᱥᱟᱨᱵᱷᱮᱱᱴ ᱡᱟᱦᱟᱸ ᱯᱚᱨᱤᱠᱠᱷᱟ ᱵᱚᱱ ᱢᱮᱛᱟᱜ ᱠᱟᱱᱟ᱾ ᱚᱱᱟ ᱠᱚᱨᱮ ᱦᱟᱸᱜ ᱟᱭᱢᱟ ᱞᱮᱠᱟᱱ ᱡᱟᱭᱜᱟ ᱨᱮ ᱟᱵᱚᱨᱮᱱ ᱦᱚᱲ ᱢᱮᱱᱟᱜ ᱠᱚᱜᱮᱭᱟ ᱟᱨᱠᱤ᱾ ᱠᱤ ᱱᱚᱣᱟ ᱫᱚ ᱦᱟᱸᱜ ᱢᱤᱫᱴᱟᱝ ᱱᱚᱣᱟ ᱫᱚ ᱡᱤᱛᱠᱟᱹᱨ ᱠᱟᱱᱟ ᱢᱤᱫᱴᱟᱝ ᱥᱟᱱᱛᱟᱲ ᱥᱚᱢᱟᱡᱽ ᱨᱮᱱᱟᱜ ᱢᱤᱫᱴᱟᱝ ᱡᱤᱛᱠᱟᱹᱨ ᱠᱟᱱᱟ᱾ ᱡᱮ ᱱᱚᱝᱼᱠᱟᱱ ᱡᱟᱭᱜᱟ ᱨᱮᱠᱚ ᱥᱮᱴᱮᱨ ᱫᱟᱲᱮᱣ ᱠᱟᱫᱟ ᱛᱤᱦᱤᱱ ᱮ ᱢᱤᱫ ᱚᱠᱛᱚ ᱡᱟᱦᱟᱸᱭ ᱫᱚ᱾ ᱟᱵᱚ ᱫᱚ ᱢᱤᱫᱴᱟᱝ ᱛᱟᱦᱮᱸ ᱠᱟᱱᱟ ᱵᱚᱱ ᱟᱨ ᱢᱤᱫ ᱴᱟᱝ ᱱᱮ ᱱᱟᱪᱟᱨ ᱡᱟᱦᱟᱸ ᱫᱚ ᱨᱮᱸᱜᱮᱡ ᱱᱟᱪᱟᱨ ᱢᱤᱫᱴᱟᱝ ᱦᱚᱼᱼ ᱦᱚᱯᱚᱱ ᱡᱟᱦᱟᱸ ᱫᱚ ᱫᱟᱜ ᱢᱟᱹᱲᱤ ᱫᱟᱠᱟ ᱡᱚᱢ ᱠᱟᱛᱮᱜ ᱦᱮᱸᱼᱼ ᱛᱟᱦᱮᱱ ᱠᱟᱛᱮᱜ ᱡᱟᱦᱟᱸ ᱛᱤᱱᱟᱹᱜ ᱠᱚ ᱥᱮᱬᱟ ᱦᱚᱪᱩ ᱠᱟᱫ ᱵᱚᱱᱟ ᱡᱟᱦᱟᱸ ᱛᱤᱱᱟᱹᱜ ᱠᱟᱹᱣᱰᱤ ᱠᱚ ᱮᱢ ᱠᱟᱟᱜ ᱵᱚᱱᱟ ᱜᱚ ᱵᱟᱵᱟ ᱛᱟᱠᱚᱼᱼ ᱦᱮᱸ ᱱᱚᱣᱟ ᱨᱮᱱᱟᱜ ᱢᱟᱹᱱ ᱱᱤᱛᱚᱜ ᱚᱞᱚᱜ ᱯᱟᱲᱦᱟᱜ ᱛᱟᱞᱟᱛᱮ ᱱᱩᱠᱩ ᱵᱚᱱ ᱪᱟᱞ ᱟᱠᱟᱫ ᱠᱚᱣᱟ ᱪᱟᱹᱠᱨᱤ ᱵᱚᱱ ᱧᱟᱢ ᱟᱠᱟᱫᱼᱟ ᱱᱚᱣᱟ ᱫᱚ ᱢᱤᱫ ᱴᱟᱝ ᱡᱤᱛᱠᱟᱹᱨ ᱠᱟᱱᱟ ᱟᱨᱠᱤ ᱮᱸ ᱟᱹᱞᱤᱧ ᱞᱤᱧ ᱢᱚᱱᱮᱭᱟ ᱡᱮ ᱱᱚᱝᱠᱟᱜᱮ ᱯᱨᱚᱛᱤᱴᱤ ᱜᱤᱫᱽᱨᱟᱹ ᱮ ᱞᱟᱹᱠᱛᱤ ᱠᱟᱱᱟ ᱦᱮᱸ ᱚᱞᱚᱜ ᱯᱟᱲᱦᱟᱜ ᱨᱮ ᱢᱚᱱ ᱮᱢ ᱞᱟᱹᱠᱛᱤ ᱠᱟᱱᱟ ᱥᱟᱶᱛᱮ ᱱᱟᱱᱟ ᱦᱩᱱᱟᱹᱨ ᱡᱟᱭᱜᱟ ᱨᱮᱵᱚᱱᱼᱼ ᱪᱟᱹᱠᱨᱤᱢᱟ ᱞᱟᱹᱴᱩ ᱞᱟᱹᱴᱩ ᱯᱚᱫᱽ ᱨᱮ ᱡᱟᱦᱟᱸ ᱛᱤᱱᱟᱹᱜ ᱜᱤᱢ ᱫᱟᱲᱮ ᱭᱟᱜ, ᱚᱱᱟᱜᱮ ᱢᱤᱫ ᱴᱟᱝ ᱨᱟᱹᱥᱠᱟᱹ ᱠᱟᱱᱟ ᱡᱟᱦᱟᱸᱼᱼ ᱛᱤᱱᱟᱹᱜ ᱜᱚᱼᱵᱟ ᱜᱚᱼᱵᱟᱵᱟ ᱛᱟᱠᱚ ᱢᱮᱱᱟᱜ ᱠᱚᱣᱟ ᱩᱱᱫᱤᱱ ᱛᱤᱱᱟᱹᱜ ᱫᱤᱱ ᱠᱚ ᱜᱚᱲᱚ ᱮᱸᱼᱼ ᱜᱚᱲᱚ ᱠᱚ ᱮᱢ ᱫᱟᱲᱮᱭᱟᱵᱚᱱ ᱠᱟᱱᱟ ᱟᱵᱚ ᱵᱚᱱ ᱟᱥᱟᱜᱼᱟ ᱡᱮᱼᱼ ᱜᱚᱲᱚᱣ ᱟᱵᱚᱱ ᱜᱚᱲᱚ ᱟᱢᱟᱠᱚ ᱱᱩᱠᱩ ᱩᱱᱠᱩ ᱟᱨ ᱥᱟᱶᱛᱮ ᱟᱵᱚ ᱦᱚᱸᱵᱚᱱᱼᱼ ᱠᱚᱨᱟᱣ ᱨᱮᱱᱟᱜ ᱢᱤᱫᱴᱟᱝ ᱛᱟᱦᱮᱸᱱ ᱛᱟᱵᱚᱱ ᱢᱟᱼᱼ ᱡᱮ ᱪᱮᱛᱟᱱ ᱥᱮᱫ ᱵᱚᱱ ᱪᱟᱞᱟᱜ ᱢᱟ ᱜᱚ ᱵᱟᱵᱟ ᱛᱟᱠᱚᱣᱟᱜ ᱧᱩᱛᱩᱢ ᱵᱚᱱ ᱨᱟᱠᱟᱵ ᱢᱟ ᱦᱮᱸ ᱜᱚᱝᱠᱮ ᱟᱵᱤᱱ ᱪᱮᱫ ᱵᱤᱱ ᱞᱟᱹᱭᱟ? ᱦᱮᱞᱳ ᱟᱸᱡᱚᱢᱮᱜᱼᱟ ᱵᱮᱱ ᱜᱚᱝᱠᱮ ᱦᱮᱞᱳ ᱦᱮᱞᱳ
ᱦᱮᱸ ᱜᱚᱝᱼᱠᱮ ᱞᱟᱹᱭ ᱵᱮᱱ
ᱮᱸ ᱟᱫᱚ ᱱᱟᱦᱟᱸᱜ ᱱᱚᱣᱟ ᱫᱚ ᱢᱤᱫᱴᱟᱝ ᱧᱩᱢᱟᱱᱟᱜ ᱟᱸ ᱠᱟᱱ ᱜᱮᱭᱟ ᱱᱚᱝᱠᱟ ᱞᱮᱠᱟ ᱛᱮᱦᱚᱸᱼᱼ ᱢᱤᱫᱴᱮᱱ ᱡᱟᱭᱜᱟ ᱨᱮᱵᱚᱱ ᱪᱟᱞᱟᱣ ᱫᱟᱲᱮᱭᱟᱜᱼᱟ ᱟᱨ ᱜᱤᱫᱽᱨᱟᱹ ᱵᱚᱱ ᱥᱟᱯᱳᱨᱴ ᱠᱚᱢᱟ ᱟᱨᱠᱤ᱾ ᱦᱮᱸ ᱚᱞᱚᱜ ᱯᱟᱲᱦᱟᱜ ᱨᱮ ᱛᱚᱵᱮ ᱟᱹᱱᱤᱡ ᱜᱮ ᱛᱚᱵᱮ ᱟᱹᱱᱤᱡᱜᱮ ᱡᱚᱛᱚ ᱠᱤᱪᱷᱩ ᱱᱟᱯᱼᱼ ᱯᱟᱭ ᱜᱮ ᱦᱩᱭᱩᱜᱼᱟ᱾